ᱦᱮᱸ ᱦᱮᱸ ᱟᱸᱡᱚᱢᱚᱜ ᱠᱟᱱᱟ?
ᱜᱚᱝᱠᱮ ᱟᱸᱡᱚᱢ ᱫᱚ ᱟᱸᱡᱚᱢᱚᱜ ᱠᱟᱱᱟ ᱠᱟᱹᱴᱤᱡ ᱦᱟᱞ ᱤᱭᱟᱹ ᱧᱚᱜ ᱠᱟᱹᱴᱤᱡ ᱟᱸᱡᱚᱢᱚᱜ ᱠᱟᱱᱟ ᱾
ᱪᱮᱫ ᱞᱮᱠᱟ?
ᱟᱪᱪᱷᱟ ᱟᱪᱪᱷᱟ ᱱᱤᱛᱚᱜ ᱟᱸᱡᱚᱢᱚᱜ ᱠᱟᱱ ᱛᱟᱵᱮᱱᱟ ᱟᱠᱤ ᱾ ᱦᱮᱸ ᱦᱮᱸ ᱟᱸᱡᱚᱢᱚᱜ ᱠᱟᱱᱟ ᱾
ᱟᱪᱪᱷᱟ ᱟᱪᱷᱟ ᱡᱟᱭᱦᱳᱠ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱱᱤᱛᱚᱜ ᱫᱚ ᱾
ᱟᱪᱪᱷᱟ ᱟᱪᱪᱷᱟ ᱾ ᱟᱵᱮᱱ ᱜᱮ ᱜᱚᱝᱠᱮ ᱪᱮᱫ ᱞᱮᱠᱟ ᱦᱮᱱᱟᱜ ᱵᱤᱱᱟ? ᱦᱮᱸ ᱤᱧ ᱦᱚ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱦᱮᱸᱥᱮ ᱾
ᱛᱟᱦᱚᱞᱮ ᱚᱲᱟᱜ ᱠᱚᱨᱮ ᱦᱚᱸ ᱢᱚᱸᱡᱽ ᱵᱟᱲᱟ ᱜᱮᱥᱮ?
ᱦᱮᱸ ᱚᱲᱟᱜ ᱠᱚᱨᱮ ᱦᱚᱸ ᱱᱤᱭᱟᱹ ᱜᱷᱟᱹᱲᱤᱡ ᱫᱚ ᱢᱚᱡᱽ ᱵᱚᱲᱟ ᱜᱮ ᱾ ᱟᱪᱪᱷᱟ ᱡᱟᱭᱦᱳᱠ ᱠᱟᱛᱷᱟ ᱫᱚ ᱠᱟᱱ ᱜᱮ ᱾ ᱟᱫᱚ ᱠᱟᱛᱷᱟ ᱤᱧ ᱞᱟᱹᱭᱮᱫ ᱛᱟᱦᱮᱸᱫ-ᱟ ᱡᱩᱫᱤ ᱢᱮᱫᱴᱟᱝ ᱮᱸᱻ ᱥᱟᱛᱟᱢ ᱪᱮᱛᱟᱱ ᱨᱮᱜᱮ ᱞᱟᱝ ᱜᱟᱞᱢᱟᱨᱟᱣ ᱠᱮᱭᱟ ᱱᱟᱯᱟᱭ ᱠᱚᱜ ᱜᱮᱭᱟ ᱦᱮᱸ ᱥᱮ ᱵᱟᱝ?
ᱯᱟᱭ ᱦᱳᱭ ᱱᱟᱯᱟᱭ ᱱᱟᱯᱟᱭ ᱾ ᱛᱟᱦᱚᱞᱮ ᱜᱚᱝᱠᱮ ᱟᱹᱞᱤᱧ ᱞᱤᱧ ᱞᱟᱹᱭᱟ ᱥᱮ ᱟᱹᱵᱤᱱ ᱵᱤᱱ ᱞᱟᱹᱭᱟ? ᱟᱪᱪᱷᱟ ᱟᱪᱪᱷᱟ᱾ ᱛᱟ ᱟᱹᱵᱤᱱ ᱞᱟᱹᱭ ᱵᱤᱱ ᱛᱟᱞᱦᱮ ᱾
ᱮᱸᱜ ᱡᱮ ᱱᱚᱜᱼᱚᱭ ᱴᱨᱟᱯᱷᱤᱠ ᱱᱤᱭᱚᱢ ᱦᱮᱸᱥᱮ ᱵᱟᱝ? ᱡᱟᱦᱟᱸ ᱵᱚᱱ ᱢᱮᱛᱟᱜ ᱠᱟᱱ ᱫᱚ, ᱮ ᱡᱟᱦᱟᱸ ᱫᱚ ᱮᱫ ᱱᱤᱭᱚᱢ ᱟᱹᱭᱤᱱ ᱠᱟᱹᱱᱩᱱ ᱡᱟᱦᱟᱸ ᱦᱮᱱᱟᱜ ᱟᱠᱟᱫ ᱫᱚ ᱦᱮᱸ ᱡᱮ ᱰᱟᱦᱟᱨ ᱠᱚ ᱪᱮᱫ ᱞᱮᱠᱟ ᱠᱟᱛᱮᱜ ᱵᱚᱱ ᱮᱸ ᱥᱮ ᱰᱟᱦᱟᱨ ᱨᱮ ᱟᱵᱚ ᱪᱮᱫ ᱞᱮᱠᱟ ᱠᱟ ᱛᱮᱜ ᱜᱟᱹᱰᱤ ᱵᱚᱱ ᱪᱟᱹᱞᱩᱭᱟᱵᱚᱱ ᱚᱱᱟ ᱵᱟᱨᱮᱛᱮ ᱢᱤᱫ ᱵᱟᱨ ᱠᱟᱛᱷᱟ ᱞᱟᱝ ᱜᱟᱞᱢᱟᱨᱟᱣ ᱞᱮᱠᱷᱟᱱ ᱫᱚ ᱦᱳᱭᱛᱚ ᱱᱟ
ᱟᱪᱷᱟ ᱦᱮᱸ ᱱᱟᱯᱟᱭ ᱮᱠᱫᱚᱢ ᱵᱷᱟᱜᱤ ᱵᱷᱟᱹᱜᱤ ᱵᱤᱱ ᱥᱟᱛᱟᱢ ᱵᱤᱱ ᱞᱟᱹᱭ ᱫᱟ ᱞᱟᱹᱭ ᱠᱟᱫᱟ, ᱟᱫᱚ ᱛᱟᱦᱚᱞᱮ ᱟᱵᱤᱱ ᱜᱮ ᱢᱟ ᱛᱟᱦᱚᱞᱮ ᱮᱛᱚᱦᱚᱵ ᱵᱤᱱ ᱟᱨᱠᱤ᱾
ᱦᱳᱭ ᱱᱤᱛᱚᱜ ᱡᱟᱦᱟᱸ ᱤᱧᱤᱧ ᱞᱟᱹᱭᱟ ᱡᱮ ᱦᱮᱸ ᱱᱤᱛᱳᱜᱟᱜ ᱡᱩᱜᱽ ᱨᱮ ᱱᱚᱸᱜᱼᱚᱭ ᱛᱚ ᱱᱩᱱᱟᱹᱜ ᱜᱟᱹᱰᱤ ᱜᱷᱚᱲᱟ ᱟᱹᱰᱤ ᱴᱟᱝ ᱜᱮ ᱧᱮᱞ ᱧᱟᱢᱚᱜᱚᱜ ᱠᱟᱱᱟ᱾ ᱚᱱᱠᱟ ᱞᱮᱠᱟ ᱨᱮᱜᱮ ᱟᱹᱰᱤ ᱟᱭᱢᱟ ᱜᱮ ᱮᱠᱥᱤᱰᱮᱱᱴ ᱮ ᱦᱚ ᱠᱟ ᱜᱮ ᱦᱩᱭᱩᱜ ᱠᱟᱱ ᱜᱮᱭᱟ ᱡᱟᱦᱟᱸ ᱵᱚᱱ ᱢᱮᱛᱟᱜ ᱠᱟᱱ᱾
ᱮᱠᱫᱚᱢ᱾
ᱛᱟᱯᱤᱧ ᱠᱚ ᱟᱫᱚ ᱟᱵᱚ ᱡᱟᱦᱟᱸ ᱴᱨᱟᱯᱷᱤᱠᱟᱜ ᱢᱤᱫᱴᱟᱝ ᱨᱩᱞᱥ ᱠᱚ ᱛᱟᱦᱮᱸᱱᱟ ᱟᱵᱚ ᱵᱚᱱ ᱧᱮᱞ ᱠᱟᱫᱟ, ᱡᱮ ᱢᱤᱫᱴᱟᱝ ᱰᱟᱦᱟᱨ ᱪᱟᱞᱟᱜ ᱥᱚᱢᱚᱭ ᱚᱸᱰᱮ ᱢᱤᱫᱴᱟᱝ ᱮᱸ ᱦᱮᱸ ᱦᱟᱣᱟᱨᱥ ᱚᱞ ᱛᱟᱦᱮᱸᱱᱟ ᱢᱟᱱᱮ ᱛᱤᱱᱟᱹᱜ ᱜᱚᱛᱤ ᱛᱮ ᱟᱢᱮᱢ ᱪᱟᱞᱟᱣ ᱞᱟᱹᱠᱛᱤ ᱠᱟᱱ ᱛᱟᱵᱚᱱᱟ ᱨᱳᱰ ᱨᱮ᱾ ᱨᱳᱰ ᱨᱮᱱᱟᱜ ᱠᱚᱱᱰᱤᱥᱚᱱ ᱪᱮᱫ ᱞᱮᱠᱟᱱᱟ ᱚᱱᱠᱟ ᱞᱮᱠᱟᱛᱮ ᱚᱱᱟ ᱜᱚᱛᱤ ᱚᱞ ᱛᱟᱦᱮᱸᱱᱟ᱾ ᱚᱱᱟ ᱜᱚᱛᱤ ᱠᱚᱫᱚ ᱦᱩᱭᱩᱜ ᱠᱟᱱᱟ ᱢᱮᱱ ᱠᱟᱛᱷᱟ ᱫᱚ ᱦᱩᱭᱩᱜ ᱠᱟᱱᱟ ᱴᱨᱟᱯᱷᱤᱠᱟᱜ ᱜᱮ ᱨᱩᱞᱥ ᱞᱮᱠᱟ ᱛᱮᱱᱟᱜ ᱜᱮ ᱠᱟᱱᱟ ᱚᱱᱟ ᱠᱚᱫᱚ᱾ ᱦᱳᱭᱥᱮ ᱡᱮ ᱩᱱᱠᱩᱣᱟᱜ ᱨᱩᱞᱥ ᱟᱹᱨᱤ ᱨᱮ ᱡᱟᱦᱟᱸ ᱞᱮᱠᱟ ᱛᱟᱦᱮᱸᱱᱟ ᱚᱱᱠᱟ ᱞᱮᱠᱟ ᱨᱮᱜᱮ ᱟᱵᱚ ᱦᱚᱸ ᱚᱱᱟ ᱰᱟᱦᱟᱨ ᱛᱮᱫᱚ ᱰᱟᱨᱦᱟ ᱦᱩᱭᱩᱜ
ᱦᱮᱸ᱾ ᱦᱮᱸ ᱚᱱᱟ ᱚᱱᱟ ᱫᱚ ᱠᱟᱛᱷᱟ ᱠᱟᱱ ᱜᱮᱭᱟ, ᱡᱟᱦᱟᱸ ᱡᱟᱦᱟᱸ ᱚᱱᱟ ᱴᱨᱟᱯᱷᱤᱠ ᱨᱮᱱᱟᱜ ᱤᱭᱟᱹ ᱠᱟᱱᱟ ᱚᱱᱟᱛᱮ ᱡᱩᱫᱤ ᱟᱵᱚ ᱵᱟᱵᱚᱱ ᱢᱟᱲᱟᱝ ᱤᱭᱟᱹᱜᱼᱟ, ᱛᱟᱦᱚᱞᱮ ᱚᱱᱟ ᱫᱚ ᱮᱠᱥᱤᱰᱮᱱᱴ ᱨᱮᱱᱟᱜ ᱵᱤᱥᱤ ᱤᱭᱟᱹ ᱛᱟᱦᱮᱸᱱᱟ ᱟᱨᱠᱤ᱾ ᱧᱮᱞ ᱧᱮᱞ ᱦᱩᱭ ᱠᱟᱱ ᱜᱮᱭᱟ ᱟᱹᱰᱤ ᱵᱟᱨ ᱡᱮ ᱦᱚᱲ ᱠᱚ ᱵᱟᱝ ᱠᱚ ᱵᱟᱛᱟᱣᱟ ᱡᱚᱠᱷᱚᱱ ᱚᱱᱟ ᱠᱚ
ᱦᱮᱸ᱾
ᱵᱟᱨ ᱧᱮᱞ ᱦᱩᱭ ᱠᱟᱱᱟ ᱡᱮ ᱟᱹᱰᱤ ᱵᱟᱨ ᱮᱠᱥᱤᱰᱮᱱᱴ ᱦᱩᱭ ᱠᱟᱱᱟ, ᱚᱱᱟ ᱠᱚᱫᱚ ᱚᱱᱟ ᱠᱚ ᱟᱵᱚ ᱟᱵᱚ ᱦᱚᱲ ᱵᱟ ᱡᱟᱦᱟᱸᱭ ᱜᱮ ᱩᱱᱤ ᱢᱟᱹᱱᱢᱤ ᱡᱟᱦᱟᱸᱭ ᱜᱮ ᱠᱟᱱᱟ ᱠᱚ ᱫᱤᱠᱩ ᱪᱷᱟᱛᱤᱠ ᱡᱟᱦᱟᱸᱭ ᱜᱮᱠᱚ ᱦᱩᱭᱮᱱᱟ, ᱟᱵᱚ ᱦᱚᱨ ᱰᱟᱦᱟᱨ ᱨᱮ ᱡᱟᱦᱟᱸ ᱵᱚᱱ ᱧᱮᱞᱟ ᱚᱞ ᱢᱮᱱᱟᱜᱼᱟ, ᱚᱱᱟ ᱠᱚᱫᱚ ᱩᱝᱠᱩ ᱫᱚ ᱟᱹᱰᱤ ᱧᱮᱞ ᱵᱩᱡᱽ ᱠᱟᱛᱮᱜ ᱠᱚ ᱚᱞ ᱠᱟᱫᱟ ᱥᱮ ᱠᱚᱨᱟᱣ ᱠᱟᱫᱟ ᱠᱚ ᱡᱮ ᱱᱤᱭᱟᱹ ᱱᱤᱱᱟᱹᱜ ᱜᱚᱛᱤ ᱛᱮ ᱵᱟ ᱵᱟᱢᱯᱮ ᱪᱟᱞᱟᱣ ᱞᱮᱱᱠᱷᱟᱱ ᱟᱢᱟᱜ ᱢᱤᱫᱴᱮᱡ ᱪᱟᱱᱥ ᱛᱟᱦᱮᱸᱱᱟ ᱡᱮ ᱟᱢᱟᱜ
ᱮᱠᱵᱟᱨᱮ᱾
ᱮᱠᱫᱚᱢ, ᱛᱚ ᱚᱱᱟ ᱚᱱᱟ ᱫᱚ ᱩᱱᱠᱩ ᱫᱚ ᱵᱚᱦᱩᱫ ᱤᱭᱟᱹ ᱠᱟᱛᱮᱫ ᱠᱚ ᱩᱸᱜ ᱠᱚᱨᱟᱣ ᱠᱟᱫᱟ ᱟᱨᱠᱤ᱾ ᱨᱤᱥᱟᱨᱪ ᱠᱟᱛᱮ ᱥᱮ ᱡᱟᱦᱟᱸᱱᱟᱜ ᱠᱟᱛᱮ ᱜᱮ ᱢᱤᱫᱴᱮᱱ ᱥᱟᱭᱮᱱᱴᱤᱯᱷᱤᱠ ᱢᱤᱫᱴᱮᱡ ᱠᱟᱨᱚᱱ ᱢᱮᱱᱟᱜᱼᱟ, ᱚᱱᱟ ᱪᱮ
ᱦᱩᱸ ᱦᱩᱸ ᱡᱮ ᱱᱚᱰᱮ ᱱᱟᱥ ᱥᱮᱱᱟᱜ ᱚᱸᱰᱮᱱᱟᱜ ᱰᱟᱦᱟᱨ ᱨᱮᱱᱟᱜ ᱦᱟᱞᱚᱛ ᱚᱠᱟᱮᱠᱟᱱᱟ ᱪᱮᱫᱞᱮᱠᱟᱱᱟ ᱚᱱᱟ ᱠᱚ ᱧᱮᱞ ᱠᱟᱛᱮ ᱜᱮ ᱩᱱᱠᱩ ᱫᱚ ᱚᱱᱟ ᱟᱹᱨᱤ ᱫᱚᱠᱚ ᱚᱞ ᱥᱟᱡᱟᱭᱟ ᱥᱮ ᱚᱞ ᱫᱚᱦᱚᱭᱟᱠᱚ᱾ ᱚᱱᱟ ᱦᱚᱛᱮᱡ ᱛᱮ ᱧᱮᱞ ᱢᱮ ᱡᱟᱦᱟᱸᱨᱮ ᱟᱵᱚ ᱴᱟᱨᱱᱤᱝ ᱛᱟᱦᱮᱸᱱᱟ ᱡᱟᱦᱟᱸ ᱫᱚ ᱵᱟᱝ ᱠᱚᱜᱼᱟ
ᱦᱮᱸ᱾
ᱟᱹᱪᱩᱨ ᱴᱨᱮᱱ ᱚᱸᱰᱮ ᱦᱚᱸ ᱚᱱᱟ ᱞᱟᱦᱟ ᱨᱮᱠᱚ ᱟᱠᱚ ᱠᱚ ᱮᱢ ᱛᱟᱠᱚᱣᱟ ᱦᱮᱸ ᱥᱮ ᱵᱟᱝ ᱱᱚᱣᱟ ᱦᱚᱸ ᱢᱤᱫᱴᱟᱝ ᱴᱨᱟᱯᱷᱤᱠᱟᱜ ᱟᱹᱨᱤᱜᱮ ᱠᱟᱱᱟ ᱥᱮ ᱪᱮᱫ ᱞᱟᱹᱜᱤᱫ?
ᱦᱮᱸ ᱦᱮᱸ ᱴᱨᱟᱯᱷᱤᱠᱜ ᱤᱭᱟᱹ ᱠᱟᱱᱟ ᱛᱚ ᱱᱚᱜᱼᱚᱭ ᱱᱤᱭᱟᱹᱜᱮ ᱠᱟᱛᱷᱟ ᱫᱚ ᱟᱵᱚ ᱵᱟᱵᱚᱱ ᱵᱟᱛᱟᱣ ᱜᱮᱭᱟ ᱠᱚᱭ ᱦᱚᱸ ᱡᱮ ᱱᱤᱭᱟᱹ ᱫᱚ ᱪᱮᱫ ᱦᱩᱭᱩᱜ ᱱᱤᱭᱟᱹᱛᱮ ᱟᱵᱚ ᱦᱚᱲ ᱨᱮᱵᱚᱱ ᱛᱟᱲᱟᱢᱟ ᱪᱮᱫ ᱦᱩᱭᱩᱜᱼᱟ ᱟᱵᱚ ᱫᱚ ᱞᱮᱸᱜᱟ ᱥᱮᱫ ᱛᱮ ᱛᱟᱲᱟᱢ ᱞᱟᱜᱟᱣ ᱵᱚᱱᱟ ᱟᱵᱚ ᱵᱚᱱ ᱛᱟᱲᱟᱢᱟ ᱡᱚᱡᱚᱢ ᱥᱮᱱᱛᱮ ᱥᱮ ᱟᱵᱚ ᱡᱟᱦᱟᱸ ᱥᱮᱫ ᱫᱚ ᱛᱟᱲᱟᱢ ᱞᱟᱜᱟᱣ ᱵᱚᱱᱟ ᱟᱵᱚ ᱯᱷᱩᱴ ᱯᱟᱛ ᱨᱮ ᱵᱟᱝ ᱛᱟᱲᱟᱢ ᱠᱟᱛᱮᱫ ᱩᱞᱴᱟᱹ ᱥᱮᱫ ᱛᱟᱞᱟ ᱛᱟᱞᱟ ᱛᱮᱵᱚᱱ ᱛᱟᱲᱟᱢ ᱠᱮᱫ ᱜᱮ
ᱮᱠᱵᱟᱨᱮ ᱮᱠᱵᱟᱨᱮ
ᱡᱟᱦᱟᱸ ᱛᱤᱱᱟᱹᱜ ᱜᱩᱛᱤᱛᱮ ᱪᱟᱞᱟᱜ ᱠᱚ ᱢᱮᱛᱟ ᱛᱟᱵᱚᱱᱟ ᱩᱱᱟᱹᱜ ᱜᱩᱛᱤ ᱛᱮ ᱵᱟᱵᱚᱱ ᱪᱟᱞᱟᱜ ᱜᱮᱭᱟ ᱦᱮᱸ, ᱛᱚ ᱱᱚᱜᱼᱚ ᱱᱤᱭᱟᱹ ᱠᱚ ᱡᱤᱱᱤᱥ ᱟᱢ ᱞᱟᱭᱟ ᱪᱮᱫ ᱦᱩᱭᱩᱜ ᱛᱤᱧᱟᱹ ᱱᱤᱛᱚᱜ ᱫᱚ ᱛᱤᱨᱮ ᱪᱮᱫ ᱪᱤᱠᱟᱹ ᱜᱚᱫᱚᱜᱼᱟ ᱵᱟᱝ ᱪᱤᱠᱟᱹ ᱜᱚᱫᱚᱜᱼᱟ ᱚᱱᱟ ᱫᱚ ᱟᱢ ᱫᱚ ᱵᱟᱢ ᱧᱮᱞ ᱫᱚᱦᱚ ᱠᱟᱫᱟ, ᱟᱵᱚ ᱫᱚ ᱪᱮᱫ ᱵᱚᱱ ᱢᱚᱱᱮᱭᱟ ᱪᱮᱫ ᱦᱩᱭᱩᱜ ᱛᱤᱧᱟᱹ ᱠᱚᱭ ᱜᱮ ᱵᱟᱹᱱᱩᱜ ᱠᱚᱣᱟ ᱥᱮ ᱢᱟᱱᱮ ᱚᱱᱟ ᱠᱚᱜᱮ ᱵᱚᱱ ᱢᱚᱱᱮᱭᱟ ᱥᱮ, ᱵᱤᱥᱮᱥ ᱠᱟᱱᱟ ᱱᱚᱜᱼᱚ ᱱᱤᱭᱟᱹ ᱡᱤᱱᱤᱥ ᱟᱵᱚ ᱵᱟᱵᱚᱱ ᱵᱟᱛᱟᱣ ᱜᱮᱭᱟ ᱛᱤᱥ ᱦᱚᱸ ᱟᱨ ᱱᱚᱜᱼᱚ ᱱᱤᱭᱟᱹ ᱡᱤᱱᱤᱥ ᱠᱚᱜᱮ ᱦᱚᱴᱟᱛ ᱠᱚᱨᱮ ᱪᱮᱫ ᱦᱩᱭ ᱜᱚᱫᱚᱜᱼᱟ ᱢᱤᱫᱴᱟᱡ ᱡᱤᱣᱤ ᱦᱟᱛᱟᱣ ᱜᱚᱫ ᱠᱟᱜ ᱟᱭ ᱟᱢᱟᱜ ᱢᱤᱫᱴᱟᱡ ᱠᱟᱴᱟᱭ ᱦᱟᱛᱟᱣ ᱤᱭᱟᱹ ᱜᱚᱫᱚᱜ ᱛᱟᱢᱟ ᱦᱮᱸ ᱱᱚᱜᱼᱚ ᱱᱤᱭᱟᱹ ᱠᱚᱫᱚ ᱟᱹᱰᱤ ᱤᱭᱟᱹ ᱡᱤᱱᱤᱥ ᱠᱟᱱᱟ ᱟᱨ
ᱮᱠᱵᱟᱨᱮ ᱜᱚᱝᱠᱮ ᱟᱫᱚ ᱚ ᱦᱚᱲᱟᱜ ᱨᱮᱫᱚ ᱵᱟᱹᱧ ᱪᱟᱞᱟᱜ ᱨᱮᱦᱚᱸ ᱤᱧᱟᱹᱜ ᱨᱮᱜᱮ ᱵᱟᱥᱛᱚᱵ ᱡᱤᱭᱚᱱ ᱨᱮᱱᱟᱜ ᱡᱮᱢᱚᱱ ᱜᱷᱚᱴᱚᱱᱟ ᱦᱮᱸ ᱥᱮ ᱵᱟᱝ ᱤᱧ ᱜᱮ ᱚᱱᱠᱟ ᱜᱮ ᱢᱚᱴᱚᱨ ᱥᱟᱭᱠᱮᱞ ᱚᱱᱟ ᱵᱟᱡᱟᱨ ᱮᱠᱵᱟᱨᱮ ᱟᱞᱮ ᱡᱟᱦᱟᱸ ᱢᱟᱨᱟᱝ ᱵᱟᱡᱟᱨ ᱡᱟᱦᱟᱸ ᱦᱚᱱᱚᱛ ᱵᱟᱡᱟᱨ ᱛᱚ ᱚᱸᱰᱮ ᱜᱮ ᱟᱫᱚ ᱜᱚᱞᱤ ᱥᱮᱫ ᱨᱤᱧ ᱛᱟᱦᱮᱸᱠᱟᱱᱟ ᱦᱮᱸᱥᱮ ᱟᱫᱚ ᱜᱚᱞᱤ ᱥᱮᱫ ᱨᱤᱧ ᱛᱟᱦᱮᱸᱠᱟᱱᱟ ᱤᱧ ᱱᱟᱥᱮᱱᱟᱜ ᱤᱧ ᱵᱷᱩᱞ ᱠᱮᱫᱟ, ᱱᱟᱥᱮᱱᱟᱜ ᱫᱚ ᱪᱮᱫ ᱞᱮᱠᱟ ᱵᱷᱩᱞ ᱚᱱᱟ ᱜᱚᱞᱤ ᱠᱷᱚᱱᱤᱧ ᱩᱰᱩᱝᱚᱜ ᱠᱟᱱᱟ ᱟᱫᱚ ᱚᱱᱟ ᱦᱚᱸ ᱜᱚᱞᱤ ᱠᱟᱱᱟ ᱜᱚᱞᱤ ᱪᱮᱛᱟᱱ ᱜᱚᱞᱤ ᱜᱮ ᱠᱟᱱᱟ ᱟᱨ ᱦᱮᱸ ᱥᱮ ᱵᱟᱝ? ᱜᱩᱡᱽᱞᱤ ᱵᱚᱱ ᱢᱮᱛᱟᱜ ᱠᱟᱱ ᱫᱚ ᱟᱫᱚ ᱤᱧᱦᱚ ᱚᱱᱟ ᱴᱷᱮᱡ ᱠᱷᱚᱱᱤᱧ ᱩᱰᱩᱠ ᱜᱚᱫ ᱠᱟᱱᱟ ᱟᱨ ᱦᱚᱨᱱ ᱫᱚ ᱚᱠᱚᱭ ᱦᱚᱸ ᱵᱟᱹᱞᱤᱧ ᱦᱟᱛᱟᱣ ᱠᱟᱫᱟ ᱤᱧ ᱦᱚᱸ ᱵᱟᱝ ᱢᱟᱱᱮ ᱤᱧᱟᱹᱜ ᱜᱮ ᱮᱠᱪᱩᱭᱮᱞᱤ ᱢᱤᱫ ᱠᱟᱛᱷᱟ ᱛᱮᱫᱚ ᱞᱟᱹᱭ ᱜᱟᱱᱚᱜ ᱦᱚᱨᱚᱱ ᱮᱢ ᱫᱚ ᱦᱟᱸᱜ ᱫᱚᱨᱠᱟᱨ ᱠᱟᱱᱟ ᱟᱫᱚ ᱩᱱ ᱦᱩᱞᱳᱜ ᱟᱫᱚ ᱢᱟᱱᱮ ᱤᱧᱟᱹᱜ ᱩᱭᱦᱟᱹᱨ ᱪᱤᱱᱛᱟᱹ ᱠᱚ ᱪᱮᱫ ᱞᱮᱠᱟ ᱪᱚ ᱢᱚᱱᱮᱨᱮ ᱛᱟᱦᱮᱸ ᱠᱟᱱᱟ ᱦᱮᱸᱥᱮ
ᱦᱮᱸ
ᱟᱫᱚ ᱦᱚᱨᱚᱱ ᱫᱚ ᱵᱟᱹᱧ ᱦᱚᱨᱚᱱ ᱠᱟᱫᱟ ᱮᱵᱟᱨ ᱦᱟᱱᱠᱤᱱ ᱜᱮ ᱥᱟᱸᱭᱟᱫ ᱢᱮᱱᱛᱮᱠᱤᱱ ᱩᱰᱩᱝ ᱦᱮᱡ ᱠᱟᱱᱟ ᱮᱠᱵᱟᱨ ᱱᱟᱥᱮᱱᱟᱜ ᱪᱟᱠᱟᱧ ᱩᱰᱩᱝ ᱠᱟᱫᱟ ᱠᱚᱭᱚᱜ ᱫᱤᱥᱟᱹ ᱛᱚᱨᱟ ᱮᱠᱟᱨ ᱵᱨᱮᱠ ᱵᱨᱮᱠ ᱛᱚᱨᱟ ᱮᱠᱵᱟᱨ ᱪᱟᱠᱟ ᱨᱮ ᱯᱩᱨᱟᱹ ᱠᱤᱱ ᱛᱷᱟᱥᱲᱟᱣ ᱠᱤᱫᱤᱧᱟ ᱪᱟᱠᱟᱨᱮ ᱛᱷᱟᱥᱲᱟ ᱛᱚᱨᱟ ᱥᱚᱝᱜᱮᱧ ᱜᱷᱚᱞᱴᱟᱣᱱᱟ ᱢᱟᱱᱮ ᱜᱤᱛᱤᱡ ᱮᱱᱟ ᱜᱟᱹᱰᱤ ᱜᱮ ᱱᱤᱛᱚᱜ ᱩᱥᱩᱞ ᱧᱚᱜ ᱠᱚ ᱦᱚᱲ ᱠᱟᱹᱱᱟᱹᱧ ᱚᱱᱟ ᱛᱮᱛᱮ ᱜᱟᱹᱰᱤ ᱫᱚ ᱜᱟᱹᱰᱤ ᱛᱮᱫ ᱜᱮ ᱠᱚᱸᱰᱮᱞ ᱦᱚᱪᱚ ᱠᱤᱫᱟᱹᱧ ᱦᱟᱢᱟᱞ ᱜᱟᱹᱰᱤ ᱜᱮ ᱛᱟᱦᱮᱸ ᱠᱟᱱᱟ ᱥᱟᱲᱮᱛᱤᱱᱥᱚ ᱨᱮᱱᱟᱜ ᱟᱫᱚ ᱜᱟᱹᱰᱤ ᱜᱮ ᱠᱚᱸᱰᱮᱞᱱᱟ ᱤᱧ ᱫᱚ ᱠᱷᱟᱹᱤᱧ ᱟᱲᱟᱜ ᱜᱤᱰᱤ ᱜᱚᱫ ᱠᱟᱫᱟ ᱦᱮᱸᱥ ᱵᱟᱹᱧ ᱵᱟᱠᱛᱚ ᱫᱟᱲᱮᱭᱟᱫᱟ ᱟᱲᱟᱜ ᱠᱤᱫᱟᱹᱧ ᱟᱫᱚ ᱤᱱᱟᱹᱜᱮ ᱢᱟᱱᱮ ᱤᱧ ᱫᱚ ᱦᱳᱭᱛᱚ ᱡᱩᱫᱤ ᱵᱟᱹᱧ ᱥᱟᱢᱵᱲᱟᱣ ᱫᱟᱲᱮ ᱠᱮᱭᱟ ᱥᱮ ᱤᱧ ᱥᱚᱢᱮᱛ ᱠᱟᱪᱲᱟᱟᱣ ᱠᱚᱼᱟ ᱠᱚᱢ ᱡᱚᱨ ᱫᱚ ᱵᱟᱹᱧ ᱵᱟᱡᱟᱣ ᱠᱚᱜᱼᱟ ᱦᱮᱸᱥᱮ
ᱦᱳᱭ ᱦᱩᱸ
ᱟᱫᱚ ᱱᱚᱜ-ᱚ ᱱᱚᱣᱟ ᱠᱚ ᱥᱟᱹᱨᱤᱜᱮ ᱡᱟᱦᱟᱸ ᱦᱚᱨᱚᱱ ᱠᱚᱠᱚ ᱮᱢ ᱠᱟᱫ ᱵᱚᱱᱟ ᱱᱚᱣᱟ ᱛᱚ ᱟᱵᱚ ᱢᱤᱫᱴᱟᱝ ᱱᱤᱭᱚᱢ ᱛᱟᱞᱟ ᱨᱮᱜᱮ ᱦᱮᱱᱟᱜ ᱠᱟᱥᱮ ᱦᱚᱨᱚᱱ ᱫᱚ ᱪᱮᱫ ᱞᱟᱹᱜᱤᱫ ᱠᱚ ᱞᱟᱜᱟᱣ ᱠᱟᱫᱟ ᱫᱚ ᱦᱮᱸᱥᱮ ᱪᱮᱫ ᱞᱮᱠᱟ
ᱮᱠᱫᱚᱢ ᱮᱠᱫᱚᱢ, ᱱᱚᱜᱼᱚ ᱱᱤᱭᱟᱹᱜᱮ ᱠᱟᱛᱷᱟ ᱫᱚ ᱦᱩᱭᱩᱜ ᱠᱟᱱᱟ ᱟᱵᱚ ᱵᱟᱵᱚᱱ ᱵᱟᱛᱟᱣ ᱜᱮᱭᱟ, ᱟᱵᱚ ᱵᱚᱱ ᱢᱚᱱᱮᱭᱟ ᱪᱮᱫ ᱦᱩᱭ ᱜᱚᱫᱚᱜᱼᱟ? ᱪᱮᱫ ᱵᱚ ᱱᱤᱛᱚᱜ ᱫᱚ ᱪᱤᱠᱟᱹ ᱜᱚᱫᱚᱜᱼᱟ, ᱱᱚᱜᱚ ᱱᱚᱮᱟ ᱦᱚᱯᱚᱱ ᱦᱚᱯᱚᱱ ᱡᱤᱱᱤᱥ ᱦᱚᱛᱮᱡ ᱛᱮᱜᱮ ᱟᱨᱠᱤ ᱱᱤᱭᱟᱹ ᱠᱚᱫᱚ
ᱱᱟᱥᱮ ᱱᱟᱜ ᱵᱷᱩᱞ, ᱚᱱᱟᱛᱤᱧ ᱞᱟᱹᱭ ᱠᱮᱫᱟ ᱱᱟᱥᱮᱱᱟᱜ᱾ ᱡᱩᱫᱤ ᱤᱧ ᱚᱸᱰᱮ ᱦᱳᱭᱛᱚ ᱦᱚᱨᱮᱱ ᱤᱧ ᱮᱢ ᱠᱮᱭᱟ, ᱦᱳᱭᱛᱚ ᱱᱚᱣᱟ ᱜᱷᱚᱴᱚᱱ ᱫᱚ ᱵᱟᱝ ᱜᱷᱚᱴᱟᱣ ᱠᱚᱜ ᱛᱤᱧᱟᱹ᱾ ᱦᱟᱹᱱᱤ ᱦᱚᱸ ᱥᱚᱪᱮᱛᱚᱱ ᱵᱷᱟᱵ ᱛᱮᱜᱮ ᱦᱮᱡ ᱠᱚᱜᱟᱭ ᱥᱮ ᱪᱮᱫ ᱞᱮᱠᱟ, ᱟᱹᱭᱠᱟᱹᱣ ᱛᱮᱜᱮ ᱠᱤᱱ ᱟᱬᱜᱚ ᱮ ᱢᱟ ᱞᱮᱭᱢᱮ᱾
ᱠᱟᱹᱴᱤᱡ ᱪᱩᱞᱩᱝ ᱡᱩᱫᱤ ᱟᱵᱚ ᱠᱟᱹᱡ ᱧᱚᱜ ᱠᱟᱹᱴᱤᱡ ᱥᱟᱵᱫᱷᱟᱱᱚᱛᱚ ᱡᱩᱫᱤ ᱵᱚᱱ ᱤᱭᱟᱹᱭ ᱜᱮᱭᱟ, ᱛᱚ ᱚᱱᱟ ᱫᱚ ᱟᱵᱚᱣᱟᱜ ᱤᱭᱟᱹ ᱟᱵᱚ ᱧᱮᱞ ᱠᱟᱹᱫᱟᱹᱧ ᱟᱵᱚ, ᱟᱵᱚ ᱦᱚᱲ ᱠᱚ ᱯᱟᱛᱟ ᱪᱷᱟᱛᱟ ᱠᱚ ᱪᱟᱞᱟᱜ ᱜᱮᱭᱟ᱾ ᱩᱱᱠᱩ ᱦᱚᱲ ᱦᱮᱞᱢᱮᱴ ᱢᱤᱫ ᱦᱚᱲ ᱦᱚᱸ ᱦᱮᱞᱢᱮᱴ ᱵᱟᱝᱠᱚ ᱦᱚᱨᱚᱜ ᱛᱟᱵᱚᱱᱟ ᱦᱮᱸ᱾ ᱚᱠᱚᱭ ᱦᱚᱸ ᱵᱟᱝᱠᱚ ᱦᱚᱨᱚᱜᱼᱟ᱾ ᱡᱟᱦᱟᱸᱭ ᱦᱚᱨᱚᱜᱼᱟ ᱛᱟᱭᱱᱚᱢ ᱨᱮ ᱵᱟᱨ ᱦᱚᱲ ᱢᱮᱱᱟᱜ ᱠᱤᱱᱟ, ᱩᱱᱠᱤᱱ ᱫᱚ ᱡᱤᱵᱚᱱ ᱨᱮ ᱵᱟᱝᱠᱤᱱ ᱦᱚᱨᱚᱜᱼᱟ ᱦᱮᱸᱥᱮ᱾ ᱛᱚ ᱱᱚᱭ ᱱᱤᱭᱟᱹ ᱠᱚ ᱡᱤᱱᱤᱥ ᱧᱮᱞ ᱠᱟᱛᱮᱫ ᱟᱹᱰᱤ ᱤᱭᱟᱹ ᱵᱩᱡᱩᱜᱼᱟ᱾ ᱠᱤᱱᱛᱩ ᱱᱤᱭᱟᱹ ᱠᱚᱫᱚ ᱟᱹᱰᱤ ᱞᱟᱹᱠᱛᱤ ᱠᱟᱱᱟ ᱟᱵᱚ
ᱞᱟᱹᱠᱛᱤ ᱠᱟᱱᱟ ᱦᱳᱭ᱾ ᱠᱟᱛᱷᱟ ᱫᱚ ᱮᱠᱵᱟᱨ ᱥᱟᱹᱨᱤ ᱠᱟᱛᱷᱟ ᱠᱟᱱ ᱜᱮᱭᱟ, ᱪᱮᱫᱟᱜ ᱵᱟᱝᱢᱟ ᱚᱱᱟ ᱫᱚᱧ ᱞᱟᱹᱭᱟ ᱧᱮᱞ ᱫᱚᱦᱚ ᱫᱚ ᱵᱟᱝ ᱛᱟᱦᱮᱸ᱾ ᱠᱟᱱᱟ ᱥᱮ ᱤᱧᱟᱹᱜ ᱦᱚᱸᱛᱚ ᱚᱱᱠᱟ ᱫᱚ ᱧᱮᱞ ᱫᱚᱦᱚ ᱵᱟᱝ ᱛᱟᱦᱮᱸ ᱠᱟᱱᱟ, ᱟᱨ ᱚᱱᱟ ᱦᱚᱸᱭᱛᱳ ᱩᱱ ᱚᱠᱛᱚ ᱧᱮᱞ ᱫᱚᱦᱚ ᱵᱟᱹᱱᱩᱜᱼᱟ᱾ ᱧᱮᱞ ᱢᱮ ᱟᱢ, ᱪᱟᱞᱟᱜ ᱠᱟᱱᱟᱢ ᱪᱟᱞᱟᱜ ᱠᱟᱱᱟᱢ ᱮᱠᱵᱟᱨᱮ ᱮᱸ ᱚᱠᱟᱞᱮᱠᱟ ᱪᱚᱝ ᱞᱮᱸᱡᱮᱫ ᱮᱱᱟ, ᱤᱧ ᱡᱩᱫᱤ ᱦᱚᱲ ᱫᱚ ᱵᱟᱠᱚ ᱛᱮᱱ ᱟᱠᱟᱫ ᱢᱮᱥᱮ ᱟᱢ ᱫᱚ ᱦᱳᱭᱛᱳ ᱟᱹᱭᱠᱟᱹ ᱟᱹᱭᱠᱟᱹ ᱪᱟᱞᱟᱣ ᱮᱫᱟ ᱚᱠᱚᱭ ᱜᱟᱰᱤ ᱪᱚ ᱛᱟᱭᱱᱚᱢ ᱥᱮᱫ ᱠᱷᱚᱱ ᱦᱮᱡ ᱠᱟᱛᱮ ᱤᱭᱟᱹ ᱦᱚᱴᱚ ᱠᱟᱜ ᱢᱮ, ᱛᱷᱟᱥᱲᱟ ᱦᱚᱴᱚ ᱠᱟᱜ ᱢᱮ᱾ ᱛᱟᱦᱞᱮ ᱱᱟᱥᱮ ᱱᱟᱥᱮ ᱡᱩᱫᱤ ᱯᱷ ᱛᱷᱟᱴᱚ ᱡᱩᱫᱤ ᱚᱲᱜ ᱢᱟᱱᱮ ᱟᱢ ᱪᱮᱛᱟᱱ ᱛᱮ ᱞᱟᱜᱟ ᱤᱫᱮᱭᱟ ᱥᱮ ᱠᱷᱮᱛᱨᱮ ᱫᱚ ᱚᱱᱟ ᱫᱚ ᱚᱦᱚᱢ ᱞᱟᱭ ᱠᱮᱭᱟ᱾ ᱟᱨ ᱱᱟᱥᱮ ᱡᱩᱫᱤ ᱟᱢ ᱛᱷᱟᱥᱲᱟᱣ ᱠᱮᱫ ᱢᱮᱭᱟ, ᱥᱮ ᱱᱟᱥᱮᱱᱟᱜ ᱥᱞᱤᱯ ᱮᱱᱟ ᱨᱮᱜᱮ ᱟᱢ ᱡᱩᱫᱤᱢ ᱛᱟᱣᱟᱜ ᱮᱱᱟ ᱡᱩᱫᱤ ᱦᱮᱞᱢᱮᱴ ᱦᱚᱨᱚᱜ ᱛᱟᱦᱮᱸ ᱠᱚᱜ ᱦᱚᱭᱛᱚ ᱵᱚᱦᱚᱜ ᱫᱚ ᱥᱮᱯᱴᱤ ᱠᱚ-ᱟ᱾ ᱟᱵᱚ ᱵᱟᱲᱟᱭᱟ ᱵᱚᱱ ᱡᱮ ᱵᱚᱦᱚᱜ ᱨᱮᱫᱚ ᱡᱩᱫᱤ ᱱᱟᱥᱮᱱᱟᱜ ᱟᱢᱟᱜ ᱢᱟᱭᱟᱝ ᱡᱚᱢᱟ ᱟᱠᱟᱱᱟ, ᱟᱢ ᱫᱚ ᱟᱫᱚ ᱯᱩᱨᱟᱹ ᱥᱚᱜᱮ ᱛᱮᱢ ᱰᱮᱛᱚᱜᱼᱟ᱾ ᱴᱷᱤᱠ ᱥᱮ, ᱢᱟᱱᱮ ᱜᱚᱡᱽ ᱥᱟᱹᱨᱤᱜ ᱟᱢ᱾ ᱛᱟᱦᱚᱞᱮ ᱚᱱᱠᱟ ᱞᱮᱠᱟ ᱪᱮᱠᱟ ᱨᱮᱜᱮ ᱡᱩᱫᱤ ᱚᱱᱟ ᱦᱮᱞᱢᱮᱴ ᱛᱟᱦᱮᱸ ᱠᱚᱜᱼᱟ, ᱚᱱᱟ ᱫᱚ ᱦᱳᱭᱛᱚ ᱟᱹᱰᱤ ᱜᱮ ᱱᱟᱯᱟᱭ ᱠᱚᱜᱼᱟ ᱥᱮ ᱪᱮᱫ ᱞᱮᱠᱟ?
ᱮᱠᱫᱚᱢ ᱮᱠᱫᱚᱢ ᱾
ᱦᱳᱭ ᱟᱫᱚ ᱚᱱᱠᱟᱜᱮ, ᱱᱚᱣᱟ ᱠᱟᱛᱷᱟ ᱫᱚ ᱢᱮᱱ ᱦᱩᱭᱩᱜ ᱠᱟᱱᱟ᱾ ᱟᱪᱪᱷᱟ ᱧᱮᱞᱚᱜ ᱠᱟᱱᱟ ᱡᱮ, ᱢᱤᱫᱴᱟᱝ ᱰᱟᱦᱟᱨ ᱛᱮ ᱪᱟᱞᱟᱜ ᱠᱟᱱᱟ ᱞᱮᱸᱜᱟ ᱟᱵᱚ ᱫᱚ ᱵᱟᱲᱟᱭᱟᱵᱚᱱ ᱡᱮ ᱟᱢ ᱡᱚᱠᱷᱚᱱᱮᱢ ᱪᱟᱞᱟᱜᱼᱟ, ᱢᱤᱫᱴᱟᱱ ᱞᱮᱸᱜᱟ ᱥᱟᱭᱤᱰ ᱛᱮ ᱪᱟᱞᱟᱣ ᱞᱟᱹᱠᱛᱤ ᱠᱟᱱᱟ ᱦᱮᱸ ᱥᱮ ᱵᱟᱝ᱾ ᱟᱫᱚ ᱞᱮᱸᱜᱟ ᱥᱟᱭᱤᱴ ᱛᱮᱢ ᱪᱟᱞᱟᱜ ᱠᱟᱱᱟ ᱞᱮᱸᱜᱟ ᱫᱷᱟᱨᱮᱛᱮ᱾ ᱞᱮᱸᱜᱟ ᱫᱷᱟᱨᱮ ᱛᱮ ᱪᱟᱞᱟᱣ ᱪᱟᱞᱟᱣ ᱛᱮ, ᱟᱢᱫᱚ ᱡᱚᱡᱚᱢ ᱫᱷᱟᱨᱮ ᱢᱤᱫᱴᱟᱝ ᱪᱟᱝᱲᱟ ᱰᱟᱦᱟᱨ ᱨᱮ ᱟᱢ ᱰᱟᱨᱦᱟᱜ ᱞᱟᱹᱜᱤᱫᱼᱟ᱾ ᱚᱸᱰᱮ ᱪᱮᱫ ᱢᱤᱫᱴᱟᱱ ᱦᱮᱱᱟᱜ ᱟᱠᱟᱫᱟ, ᱚᱱᱟᱦᱚᱸ ᱠᱤᱱᱛᱩ ᱩᱱᱠᱩ ᱴᱨᱟᱯᱷᱤᱠ ᱟᱜ ᱜᱮ ᱠᱟᱱᱟ ᱚᱱᱟ ᱦᱤᱥᱟᱹᱵ ᱫᱚ ᱾ ᱡᱮ ᱟᱢ ᱚᱱ ᱚᱱᱟ ᱞᱟᱭᱤᱴ ᱤᱱᱰᱤᱠᱮᱴᱟᱨ ᱞᱟᱭᱤᱴ ᱡᱟᱦᱟᱸ ᱵᱚᱱ ᱢᱮᱛᱟᱜ ᱠᱟᱱ ᱫᱚ, ᱚᱱᱟ ᱤᱱᱰᱤᱠᱮᱴ ᱞᱟᱭᱤᱴ ᱮᱢ ᱡᱩᱞ ᱛᱟᱢᱟ ᱡᱚᱡᱚᱢ ᱫᱷᱟᱨᱮᱱᱟᱜ, ᱡᱮ ᱤᱧ ᱫᱚ ᱚᱱᱟ ᱥᱟᱭᱤᱴ ᱱᱤᱛᱚᱜ ᱫᱚᱧ ᱯᱟᱨᱚᱢᱚᱜ ᱞᱟᱹᱜᱤᱫ ᱦᱮᱸ ᱥᱮ ᱵᱟᱝ᱾ ᱟᱢ ᱡᱩᱫᱤ ᱚᱱᱟ ᱞᱟᱭᱤᱴ ᱵᱟᱢ ᱡᱳᱞᱟᱛᱮ ᱟᱢ ᱡᱩᱫᱤ ᱥᱚᱡᱷᱮᱢ ᱞᱟᱜᱟ ᱯᱟᱨᱚᱢᱟ᱾ ᱚᱱᱟ ᱠᱷᱮᱛᱨᱮ ᱨᱮ ᱦᱚᱸ, ᱟᱢᱟᱜ ᱢᱤᱫᱴᱟᱝ ᱮᱠᱥᱤᱰᱮᱱᱴ ᱦᱩᱭᱩᱜ ᱜᱮᱭᱟ ᱾ᱴᱷᱤᱠ ᱥᱮ ᱵᱟᱝ?
ᱦᱮᱸ ᱛᱚ ᱜᱚᱝᱠᱮ ᱱᱤᱭᱟᱹᱜᱮ ᱟᱵᱚ ᱟᱵᱚ ᱱᱤᱭᱟᱹ ᱫᱤᱥᱚᱢ ᱟᱵᱚ ᱱᱤᱭᱟᱹ ᱵᱷᱟᱨᱚᱛ ᱫᱤᱥᱚᱢ ᱨᱮᱱᱟᱜ ᱡᱚᱛᱚ ᱠᱷᱚᱱ ᱢᱟᱨᱟᱝ ᱤᱭᱟᱹ ᱠᱟᱱ ᱛᱟᱵᱚᱱᱟ ᱟᱵᱚᱣᱟᱜ ᱵᱷᱟᱨᱚᱛ ᱫᱤᱥ ᱨᱮ ᱛᱤᱱᱟᱹᱜ ᱮᱠᱥᱤᱰᱮᱱᱴ ᱦᱚᱲ ᱠᱚ ᱜᱩᱡᱩᱜ ᱛᱟᱵᱚᱱᱟ? ᱟᱵᱚ ᱦᱚᱲ ᱦᱚᱯᱚᱱ ᱠᱚᱧ ᱞᱟᱹᱭ ᱠᱮᱜ ᱜᱮᱭᱟ ᱟᱵᱚᱣᱟᱜ ᱛᱚ ᱵᱚᱦᱚᱜ ᱨᱮ ᱪᱮᱫ ᱦᱚᱸ ᱵᱟᱹᱱᱩᱜᱼᱟ ᱡᱮ ᱱᱤᱭᱟᱹ ᱠᱚ ᱡᱟᱦᱟᱸ ᱛᱤᱥ ᱯᱟᱛᱟ ᱪᱷᱟᱛᱟ ᱡᱟᱦᱟᱸ ᱨᱮᱜᱮ ᱠᱚ ᱪᱟᱞᱟᱜ ᱠᱟᱱ ᱠᱚᱭᱟᱜ ᱱᱤᱭᱟᱹ ᱠᱚᱫᱚ ᱮᱸ ᱠᱳᱱᱳ ᱤᱭᱟᱹ ᱵᱟᱹᱱᱩᱜ ᱛᱟᱠᱚᱣᱟ ᱡᱮ ᱵᱟᱲᱟᱭ ᱨᱮᱱᱟᱜ ᱞᱟᱹᱠᱛᱤ ᱦᱚᱸ ᱵᱟᱹᱱᱩᱜ ᱛᱟᱠᱚᱣᱟ ᱪᱮᱫ ᱞᱮ ᱠᱟᱹᱧ ᱪᱟᱞᱟᱣᱟ ᱡᱟᱦᱟᱸᱭ ᱜᱟᱹᱰᱤ ᱪᱟᱞᱟᱣ ᱤᱫᱤᱭ ᱫᱟ ᱩᱱᱤᱭᱟᱜ ᱵᱟᱲᱟᱭ ᱵᱟᱹᱱᱩᱜ ᱛᱟᱭᱟ ᱡᱮ ᱪᱮᱫ ᱞᱮᱠᱟ ᱠᱟᱛᱮᱧ ᱪᱟᱞᱟᱣᱟ ᱦᱮᱸ᱾ ᱛᱤᱱᱟᱹᱜ ᱤᱥᱯᱤᱰ ᱨᱮ ᱪᱟᱞᱟᱣ ᱞᱟᱜᱟᱣ ᱤᱧᱟᱹ ᱦᱮᱸ ᱪᱮᱜ ᱚᱞ ᱢᱮᱱᱟᱜᱼᱟ ᱱᱤᱭᱟᱹ ᱪᱮᱜ ᱠᱟᱨᱚᱱ ᱛᱮ ᱱᱤᱭᱟᱹ ᱚᱞ ᱢᱮᱱᱟᱜᱼᱟ? ᱦᱮᱸᱥᱮ ᱚᱱᱟ ᱢᱟᱱᱮ ᱪᱮᱜ ᱠᱚ ᱚᱱᱟ ᱡᱟᱦᱟᱸ ᱡᱟᱦᱟᱸ ᱢᱟᱭᱤᱞ ᱮᱥᱴᱚᱱ ᱛᱟᱦᱮᱱ ᱜᱮᱭᱟ ᱚᱱᱟ ᱢᱟᱭᱤ ᱴᱚᱱ ᱨᱮᱱᱟᱜ ᱠᱟᱞᱟᱨ ᱟᱛᱮ ᱪᱮᱜ ᱠᱚ ᱞᱟᱹᱭ ᱦᱚᱪᱚᱭᱫᱟ? ᱱᱤᱭᱟᱹ ᱛᱤᱱᱟᱹᱜ ᱥᱟᱺᱜᱤᱧ ᱱᱤᱭᱟᱹ ᱠᱚᱫᱚ ᱪᱮᱫ ᱜᱮ ᱵᱟᱵᱚᱱ ᱵᱟᱲᱟᱭᱟ ᱱᱤᱭᱟᱹ ᱴᱨᱟᱯᱷᱤᱠ ᱱᱤᱭᱟᱹ ᱛᱟᱢ ᱢᱮᱱᱠᱷᱟᱱ ᱟᱵᱚ
ᱟᱨ ᱪᱮᱜ ᱞᱤᱧ ᱞᱟᱹᱭᱟ ᱜᱚᱝᱠᱮ ᱚᱱᱟᱢᱮ ᱵᱟᱲᱟᱭ ᱫᱚᱨᱠᱟᱨ ᱠᱟᱱᱟ ᱟᱵᱚ ᱱᱤᱭᱟᱹ ᱯᱩᱨᱟᱹ ᱫᱤᱥᱚᱢ ᱟᱵᱚ ᱵᱷᱟᱨᱚᱛ ᱫᱤᱥᱚᱢ ᱨᱮᱜᱮ ᱱᱤᱭᱟᱹ ᱨᱮᱱᱟᱜ ᱫᱚ ᱟᱹᱰᱤ ᱢᱟᱨᱟᱝ ᱤᱭᱟᱹ ᱠᱟᱱ ᱛᱟᱵᱚᱱᱟ ᱦᱮᱸ ᱛᱚ
ᱴᱷᱤᱠ ᱴᱷᱤᱠ
ᱮᱴᱟᱜ ᱮᱴᱟᱜ ᱫᱤᱥᱚᱢ ᱨᱮ ᱮᱴᱟᱜ ᱫᱤᱥᱚᱢ ᱨᱮ ᱱᱤᱝᱠᱟᱹ ᱫᱚ ᱵᱟᱝ ᱦᱩᱭᱩᱜ ᱜᱮᱭᱟ᱾ ᱡᱟᱯᱟᱱ ᱤᱭᱟᱹ ᱥᱟᱣᱩᱛ ᱠᱳᱨᱤᱭᱟ ᱚᱱᱮ ᱚᱱᱟ ᱠᱚ ᱡᱟᱭᱜᱟ ᱠᱚᱨᱮ ᱫᱚ ᱱᱤᱭᱟᱹ ᱱᱤᱭᱚᱢ ᱱᱤᱭᱟᱹ ᱨᱮᱱᱟᱜ ᱟᱹᱰᱤ ᱢᱟᱱᱮ ᱡᱚᱛᱚ ᱡᱚᱛᱟ ᱦᱚᱲᱜᱮ ᱱᱤᱭᱟᱹ ᱴᱨᱟᱯᱷᱤᱠ ᱨᱩᱞᱥ ᱱᱤᱭᱟᱹ ᱫᱚ ᱟᱹᱰᱤ ᱤᱭᱟᱹ ᱠᱚ ᱛᱟᱦᱮᱱᱟ᱾ ᱥᱚᱪᱮᱛᱚᱱ ᱠᱚ ᱛᱟᱦᱮᱱᱟ ᱥᱚᱵ ᱥᱚᱢᱚᱭ ᱮᱠᱫᱚᱢ ᱮᱠ ᱮᱠᱫᱚᱢ ᱥᱚᱪᱮᱛᱚᱱ ᱡᱷᱚᱛᱚ ᱦᱚᱲ ᱱᱤᱭᱟᱹ ᱫᱤᱭᱮ ᱠᱚ ᱥᱮᱬᱟ ᱟᱠᱚᱣᱟ ᱠᱟᱹᱴᱤᱱ ᱠᱟᱹᱴᱤᱡ ᱠᱷᱚᱱ ᱟᱵᱚᱣᱟᱜ
ᱤᱥᱠᱩᱞ ᱠᱚᱨᱮᱠᱚ ᱥᱮᱢᱟᱣ ᱟᱠᱚ ᱜᱮᱭᱟ ᱜᱤᱫᱽᱨᱟᱹ ᱠᱚ ᱛᱤᱱᱟᱜ ᱴᱟ ᱠᱚ ᱥᱮᱬᱟᱣ ᱟᱠᱚ ᱠᱟᱱᱟ? ᱠᱟᱛᱷᱟ ᱫᱚ ᱠᱟᱱ ᱜᱮᱭᱟ᱾
ᱥᱮᱬᱟᱣ ᱟᱠᱚ ᱛᱟᱵᱚᱱᱟ
ᱦᱳᱭ ᱟᱨ ᱡᱩᱫᱤ ᱠᱚ ᱞᱟᱹᱭ ᱥᱟᱰᱮᱭᱟᱠᱚ ᱨᱮᱦᱚᱸ ᱡᱩᱫᱤ ᱠᱚ ᱞᱟᱹᱭ ᱥᱟᱰᱮᱭᱟ ᱠᱚᱦᱚᱸ ᱧᱮᱞ ᱠᱟᱱᱟ ᱦᱚᱭᱛᱚ ᱜᱤᱫᱽᱨᱟᱹ ᱚᱱᱟ ᱫᱚ ᱟᱠᱚ ᱩᱱᱟᱹᱜ ᱢᱟᱱᱮ ᱢᱚᱱᱮ ᱜᱮ ᱤᱭᱟᱹ ᱠᱟᱛᱮᱜ ᱵᱟᱠᱚ ᱟᱸᱡᱚᱢᱟ
ᱟᱨ ᱡᱩᱫᱤ ᱡᱩᱫᱤ ᱢᱤᱫᱴᱟᱝ ᱜᱤᱫᱟᱹᱨ ᱞᱟᱹᱭ ᱥᱟᱰᱮ ᱟᱭᱟᱢ᱾ ᱥᱩᱫᱩ ᱩᱱᱤ ᱫᱚ ᱵᱟᱭ ᱵᱩᱡᱟ, ᱩᱱᱤ ᱫᱚ ᱵᱟᱭ ᱵᱩᱡᱟ ᱜᱤᱫᱽᱨᱟᱹ ᱫᱚ ᱜᱤ ᱜᱤᱫᱽᱨᱟᱹ ᱫᱚ ᱜᱤᱫᱽᱨᱟᱹ ᱜᱮ ᱛᱟᱦᱮᱱᱟᱭ ᱩᱱᱤ ᱫᱚ ᱩᱱᱟᱹᱜ ᱫᱚ ᱵᱟᱭ ᱵᱩᱡᱽ ᱞᱟᱹᱜᱤᱫᱚᱜᱼᱟ ᱡᱟᱦᱟᱸ ᱛᱤᱥ ᱟᱢ ᱤᱫᱤᱭᱭᱟᱢ ᱟᱢ ᱜᱟᱨᱡᱮᱱ ᱠᱟᱱᱟᱢ ᱟᱢ ᱢᱟᱨᱟᱝ ᱦᱚᱲ ᱠᱟᱱᱟᱢ ᱟᱢ ᱢᱟᱨᱟᱝ ᱦᱚᱲ ᱡᱚᱠᱷᱚᱱᱮᱢ ᱤᱫᱤᱭᱮᱢ ᱠᱟᱱᱟ ᱩᱱᱤ ᱤᱫᱤ ᱜᱮ ᱜᱤᱫᱽᱨᱟᱹ ᱡᱚᱠᱷᱚᱱᱮᱢ ᱩᱸ ᱩᱫᱩᱜ ᱟᱭᱟ ᱡᱚᱠ ᱠᱷᱚᱱᱮᱢ ᱛᱟᱵᱚᱜ ᱠᱟᱱᱟ ᱟᱢ ᱩᱱᱤᱢ ᱞᱟᱹᱭᱟᱭᱟ ᱡᱮ ᱱᱤᱭᱟᱹ ᱫᱚ ᱱᱤᱭᱟᱹ ᱠᱟᱱᱟ᱾ ᱱᱤᱭᱟᱹ ᱟᱨᱟᱜ ᱡᱩᱞᱩᱜ ᱠᱟᱱᱟ ᱱᱤᱭᱟᱹ ᱛᱮᱫᱚ ᱵᱟᱵᱚᱱ ᱛᱟᱵᱚᱜᱼᱟ ᱱᱤᱝᱠᱟᱹ ᱠᱟᱱᱟ ᱩᱱᱤ ᱜᱤᱫᱽᱨᱟᱹ ᱡᱩᱫᱤ ᱠᱟᱹᱴᱤᱡ ᱠᱷᱚᱡ ᱥᱮ ᱥᱮᱬᱟ ᱤᱫᱤᱭᱟ ᱠᱟᱹᱴᱤᱡ ᱠᱷᱚᱱ ᱤᱭᱟᱹ ᱤᱫᱤᱜ ᱛᱟᱭᱟ ᱛᱟᱦᱞᱮ ᱠᱷᱟᱱ ᱩᱱᱤ ᱫᱚ ᱚᱝᱠᱟ ᱜᱮᱭ ᱧᱮᱞ ᱤᱫᱤᱭᱟ ᱟᱨ ᱚᱝᱠᱟ ᱜᱮ ᱧᱮᱞ ᱥᱮᱬᱟᱭᱟ᱾ ᱩᱱᱤ ᱡᱚᱠᱷᱚᱱᱮ ᱞᱟᱹᱴᱩᱜ ᱟᱭ ᱩᱱᱤ ᱫᱚ ᱟᱨ ᱵᱟᱭ ᱚᱝᱠᱟ ᱠᱚᱨᱟᱣ ᱞᱟᱹᱜᱤᱫᱚᱜᱼᱟ ᱪᱮᱫᱟᱜ ᱥᱮ ᱚᱱᱟ ᱟᱭᱟᱜ ᱱᱤᱡᱮ ᱢᱚᱫᱽᱫᱷᱮ ᱦᱩᱭ ᱜᱚᱫᱚᱜ ᱛᱟᱭᱟ, ᱢᱚᱱᱮ ᱵᱷᱤᱛᱤᱨ ᱨᱮ ᱛᱟᱦᱮᱱ ᱛᱟᱭᱟ ᱡᱮ ᱱᱤᱝ ᱠᱟᱹ ᱫᱚ ᱚᱱᱟ ᱡᱤᱱᱤᱥ ᱵᱟᱝ ᱠᱟᱱᱟ ᱦᱮᱸ ᱚᱱᱟ ᱦᱚᱛᱮᱡ ᱛᱮ ᱦᱮᱸ ᱡᱟᱦᱟᱱᱟᱜ ᱡᱤᱱᱤᱥ ᱜᱮ ᱚᱱᱟ ᱠᱟᱹᱴᱤᱡ ᱠᱷᱚᱱ ᱡᱟᱦᱟᱸ ᱤᱭᱟᱹ ᱛᱟᱦᱮᱸᱱᱟ ᱚᱱᱟ ᱫᱚ ᱛᱤᱥ ᱦᱚᱸ ᱵᱟᱝ ᱚᱱᱟ ᱠᱚᱜᱮ ᱮᱴᱟᱜ ᱫᱤᱥᱚᱢ ᱨᱮᱱᱟᱜ ᱤᱭᱟᱹ ᱠᱚᱫᱚ ᱠᱟᱱᱟ ᱡᱮ ᱚᱱᱟ ᱦᱚᱛᱮᱡ ᱛᱮ ᱮᱴᱟᱜ ᱫᱤᱥᱚᱢ ᱠᱷᱚᱱ ᱟᱵᱚ ᱫᱤᱥᱚᱢ ᱨᱮ ᱵᱮᱥᱤ ᱮᱠᱥᱤᱰᱮᱱᱴ ᱦᱩᱭᱩᱜᱼᱟ᱾ ᱱᱤᱭᱟᱹ ᱴᱨᱟᱯᱷᱤᱠ ᱨᱩᱞ ᱵᱟᱝᱠᱚ ᱵᱟᱲᱟᱭ ᱛᱟᱵᱚᱱᱟ, ᱪᱮᱫ ᱵᱟᱝᱠᱚ ᱵᱟᱲᱟᱭ ᱛᱟᱵᱚᱱᱟ ᱱᱤᱭᱟᱹ ᱠᱚ ᱠᱷᱟᱹᱛᱤᱨ ᱜᱮ᱾
ᱠᱟᱛᱷᱟ ᱫᱚ ᱤᱱᱠᱟᱹ ᱜᱮᱛᱚ ᱟᱵᱚ ᱢᱤᱫᱴᱟᱝ ᱰᱟᱦᱟᱨ ᱨᱮᱱᱟᱜ ᱟᱵᱚ ᱦᱚᱸ ᱵᱟᱵᱚᱱ ᱵᱟᱲᱟᱭᱟ ᱡᱮ ᱢᱤᱫᱴᱟᱝ ᱰᱟᱦᱟᱨ ᱨᱮ ᱡᱩᱫᱤ ᱵᱟᱨᱭᱟ ᱦᱟᱹᱴᱤᱧ ᱛᱟᱦᱮᱱᱟ ᱚᱱᱟ ᱵᱟᱨᱭᱟ ᱦᱟᱹᱴᱤᱧ ᱨᱮ ᱧᱮᱞᱟᱵᱚᱱ ᱢᱤᱫᱴᱟᱝ ᱫᱚ ᱮᱸ ᱠᱷᱮᱯ ᱠᱷᱮᱯ ᱟᱲᱟᱜ ᱛᱟᱦᱮᱸᱱᱟ ᱟ ᱢᱤᱫᱴᱟᱝ ᱫᱚ ᱛᱟᱦᱮᱱᱟ ᱢᱤᱫ ᱢᱤᱫᱴᱟᱝ ᱜᱮ ᱞᱟᱭᱤᱱ ᱟᱨ ᱢᱤᱫᱴᱟᱝ ᱫᱚ ᱛᱟᱦᱮᱱᱟ ᱵᱟᱨᱭᱟ ᱞᱟᱭᱤᱱ ᱱᱚᱣᱟ ᱚᱠᱟ ᱴᱷᱮᱱ ᱚᱠᱟ ᱞᱮᱠᱟ ᱵᱮᱵᱚᱦᱟᱨ ᱦᱩᱭᱩᱜᱼᱟ ᱚᱱᱟ ᱫᱚ ᱠᱤᱱᱛᱩ ᱚᱠᱚᱭ ᱦᱚᱸ ᱟᱵᱚ ᱵᱟᱵᱚᱱ ᱵᱟᱲᱟᱭᱟ᱾ ᱚᱱᱟ ᱠᱤᱱᱛᱩ ᱟᱵᱚ ᱛᱚ ᱵᱟᱲᱟᱭ ᱞᱟᱹᱠ ᱤᱭᱟᱹ ᱦᱮᱸ ᱛᱚ ᱢᱟ ᱛᱟᱷᱞᱮ
ᱦᱩᱸ ᱚᱱᱟ ᱛᱚᱵᱮ